ᱦᱮᱞᱳ
ᱦᱮᱸ ᱨᱚᱲ ᱠᱚ ᱟᱸᱡᱚᱢᱚᱜ ᱠᱟᱱᱟ᱾
ᱦᱮᱸ ᱨᱚᱲ ᱟᱡᱚᱢᱚᱜ ᱟᱠᱟᱱ ᱟᱢ ᱨᱚᱲ ᱮᱢ ᱟᱡᱚᱢ ᱫᱟ
ᱦᱮᱸ ᱪᱮᱫᱮᱠᱟ ᱫᱟᱜ ᱫᱟᱭ ᱥᱮ ᱵᱟᱝ?
ᱫᱟᱜᱮᱜ ᱜᱮᱭᱟᱭ ᱵᱷᱟᱜᱤ ᱜᱮ ᱱᱚᱛᱮ ᱚᱱᱛᱮ ᱪᱮᱫ ᱠᱟ ᱫᱟᱜ ᱫᱟᱭ
ᱚ ᱚ
ᱦᱮᱸ ᱟᱞ ᱡᱢ ᱨᱚᱦᱚᱭ ᱠᱚᱫᱚ ᱟᱨᱚᱢᱵᱷᱚ ᱠᱟᱱᱟ ᱟᱨᱚᱢᱵᱷᱚ ᱟᱠᱟᱱᱟ ᱾
ᱟᱨ ᱟᱨ ᱪᱮᱫ ᱱᱟᱯᱟᱭ ᱵᱟᱲᱟ ᱜᱤᱭᱟ ᱯᱮ
ᱦᱮᱸ ᱦᱟᱸᱜ ᱱᱤᱛᱚᱜ ᱜᱷᱟᱹᱲᱤᱡ ᱫᱚ ᱱᱤᱛ ᱜᱷᱟᱹᱲᱤᱡ ᱫᱚ ᱱᱟᱯᱟᱭ ᱜᱮ ᱦᱮᱱᱟᱜ ᱠᱟᱹᱫᱤᱧᱟ
ᱟᱨ ᱡᱚᱢ ᱠᱚᱫᱚ ᱦᱩᱭᱱᱟ ᱥᱮ ᱵᱟᱝ
ᱟᱢ ᱡᱚᱢ ᱠᱚᱫᱚ ᱦᱟᱸᱜ ᱦᱩᱭᱩᱜᱼᱟ ᱦᱟᱸᱜ ᱱᱤᱛᱳᱜ ᱠᱤᱪᱷᱩᱜᱟᱱ ᱯᱚᱨᱮ ᱟᱪᱪᱷᱟ ᱛᱮᱦᱮᱧ ᱫᱚ ᱛᱟᱦᱞᱮ ᱤᱭᱟᱹ ᱫᱟᱞᱟᱝ ᱨᱚᱯᱚᱲᱟ ᱡᱟᱦᱟᱸ ᱫᱚ ᱪᱮᱫ ᱠᱚ ᱢᱮᱱᱟ ᱥᱟᱹᱜᱟᱭ ᱤᱫᱤ ᱠᱟᱛᱮ ᱦᱮᱸᱥᱮ ᱚᱠᱚᱭ ᱥᱟᱜ ᱚᱠᱟ ᱞᱮᱠᱟ ᱥᱟᱹᱜᱟᱭ ᱦᱮᱸ ᱥᱮ ᱡᱟᱦᱟᱸ ᱫᱚ ᱟᱢᱜᱮ ᱞᱟᱹᱭ ᱢᱮ ᱡᱟᱦᱟᱸ ᱫᱚ ᱡᱮᱢᱚᱱ ᱚᱠᱚᱭᱥᱟᱜ ᱢᱤᱫᱴᱮᱱ ᱢᱤᱫᱴᱮᱱ ᱠᱩᱲᱤ ᱜᱤᱫᱽᱨᱟᱹ ᱠᱷᱚᱱᱟᱜ ᱡᱚᱠᱷᱚᱱ ᱵᱟᱹᱦᱩ ᱮᱨᱟᱜ ᱟᱭ ᱩᱱᱤ ᱵᱟᱹᱦᱩ ᱮᱨᱟ ᱫᱚ ᱚᱠᱚᱭ ᱥᱟᱜ ᱡᱚᱴᱮᱛ ᱠᱚ ᱵᱟᱝ ᱜᱟᱱᱚᱜ ᱛᱟᱭᱟ ᱥᱮ ᱚᱠᱚᱭ ᱥᱟᱶ ᱵᱤᱱ ᱢᱮᱥᱟ ᱠᱟᱛᱮ ᱨᱚᱲ ᱜᱟᱱᱚᱜ ᱛᱟᱭᱟ᱾
ᱦᱸ ᱵᱟᱦᱩᱜ ᱠᱚᱫᱚ ᱦᱟᱸ ᱠᱚ ᱵᱟᱦᱚᱸᱧᱦᱟᱨ ᱢᱮᱱᱫᱚ ᱠᱚᱲᱟ ᱜᱤᱫᱽᱨᱟᱹ ᱟᱡ ᱫᱟᱫᱟ ᱥᱟᱣ ᱡᱚᱴᱮᱫ ᱵᱟᱝ ᱜᱟᱱᱚᱜᱼᱟ᱾
ᱥᱮ ᱩᱱᱠᱩ ᱫᱚ ᱵᱤᱱ ᱛᱮᱠᱚ ᱨᱚᱲ ᱟᱠᱚᱣᱟ ᱟᱨ
ᱚ
ᱟᱨ ᱫᱤᱱᱛᱮᱫ ᱦᱩᱭᱩᱜᱼᱟ ᱟᱨ ᱠᱚᱲᱟ ᱫᱚ ᱟᱡᱜᱮ ᱩᱱᱤ ᱥᱟᱶ ᱫᱚᱦᱟᱜ ᱵᱤᱞ ᱨᱚᱲ ᱫᱚ ᱦᱩᱭᱩᱜᱼᱟ ᱟᱨ ᱡᱮᱴᱮᱫ ᱫᱚ ᱵᱟᱹᱱᱩᱜᱼᱟ ᱩᱱ ᱫᱚ ᱦᱟᱸᱜ ᱩᱱᱤ ᱠᱩᱲ ᱜᱤᱫᱽᱨᱟᱹ ᱫᱚ ᱦᱟᱸᱜ ᱵᱚᱦᱚᱜ ᱢᱟᱱᱮ ᱵᱟᱭ ᱡᱟᱦᱟᱭ ᱫᱚ ᱟᱡᱷᱟᱨ
ᱦᱮᱸ ᱜᱚᱲ ᱴᱟᱜᱜᱨᱮᱱᱟ ᱦᱮᱞᱳ ᱦᱮᱞᱳ
ᱦᱮᱸ
ᱨᱚᱲ ᱜᱮ ᱵᱟᱝ ᱟᱸᱡᱚᱢᱚᱜ ᱠᱟᱱᱟ ᱨᱚᱲ ᱵᱟᱝ ᱟᱸᱡᱚᱢᱚᱜ ᱠᱟᱱᱟ ᱯᱩᱨᱟᱹ ᱵᱚᱱᱫᱚ ᱪᱟᱵᱟ
ᱱᱤᱛᱚ ᱵᱟᱭᱚᱜ ᱠᱟᱱᱟ ᱱᱤᱛᱚᱜ
ᱦᱮᱸ ᱟᱡᱚᱢᱚᱜ ᱠᱟᱱᱟ ᱦᱮᱸ ᱦᱮᱸ ᱟᱢᱚᱢᱚᱜ
ᱵᱟᱹᱧ ᱟᱸᱡᱚᱢ ᱴᱷᱤᱠᱟ ᱞᱮᱜᱼᱟ ᱞᱟᱹᱭᱢᱮ?
ᱞᱟᱹᱭ ᱠᱮᱜ-ᱟᱹᱧ ᱡᱮ ᱢᱟᱱᱮ ᱡᱟᱦᱟᱸᱭ ᱢᱟ ᱠᱚᱲᱟ ᱜᱤᱫᱽᱨᱟᱹ ᱟᱡ ᱢᱟᱢᱩ ᱛᱟᱯᱚᱨᱮ ᱟᱡ ᱫᱟᱫᱟ ᱛᱟᱯᱚᱨᱮ ᱟᱡ ᱫᱤᱫᱤ
ᱦᱮᱸ
ᱠᱚᱥᱟᱝᱜᱮ ᱢᱩᱫᱽᱨᱟᱹ ᱫᱚ ᱦᱟᱸᱜ ᱵᱟᱭ ᱮᱴᱮᱨᱚᱜᱼᱟ᱾ ᱟᱭᱱᱟᱥᱟᱞ ᱫᱚ ᱦᱟᱸᱜ ᱱᱤᱛᱚᱜ ᱫᱚ ᱵᱟᱹᱱᱩᱜᱼᱟ, ᱵᱚᱦᱚᱜ ᱥᱮᱫ ᱵᱚᱛᱚᱨ ᱥᱚᱛᱚᱨ ᱟᱢᱟᱜ ᱵᱟᱝᱤᱧ ᱫᱟᱲᱭᱟᱜᱼᱟ᱾
ᱦᱳᱭ ᱛᱟᱦᱚᱞᱮ ᱠᱚᱲᱟ ᱜᱤᱫᱽᱨᱟᱹᱟᱜ ᱫᱚ ᱚᱠᱟᱮᱠᱟ ᱠᱚ ᱠᱚᱲᱟ ᱫᱩᱨᱟᱹ ᱠᱚᱲᱟ ᱫᱩᱨᱟᱹ ᱫᱚ ᱚᱠᱚᱭ ᱥᱟᱜ ᱡᱚᱴᱮᱫ ᱵᱟᱝ ᱜᱟᱱᱚᱜ ᱛᱟᱭ ᱩᱱᱤ ᱚᱠᱚᱭ ᱥᱟᱜ ᱵᱤᱱ ᱵᱤᱱᱟᱣ ᱨᱚᱲᱟᱭ
ᱠᱚᱲᱟ ᱜᱤᱫᱽᱨᱟᱹ ᱫᱚ ᱦᱟᱸᱜ ᱵᱟᱝ ᱡᱩᱛᱩᱜ ᱜᱚᱜᱼᱟ ᱠᱩᱲᱟᱹᱭ ᱜᱤᱫᱽᱨᱟᱹ ᱟᱡ ᱵᱟᱝ ᱦᱮᱱᱟᱜ ᱛᱟᱭᱟ᱾
ᱦᱩᱸ
ᱩᱱᱤ ᱦᱚᱸ ᱟᱭᱢᱟ ᱥᱵᱟᱹᱭ ᱦᱩᱭᱩᱜ ᱠᱟᱱᱟ, ᱟᱨ
ᱩᱱᱤ ᱫᱚ ᱱᱤᱛ ᱫᱚ ᱵᱟᱝ ᱟᱫ ᱪᱟᱵᱟᱭᱟ᱾
ᱦᱩᱸ
ᱦᱩᱸ ᱦᱩᱸ ᱦᱩᱸ ᱟᱸᱡᱚᱢᱚᱜ ᱠᱟᱱᱟ
ᱤᱧᱟᱜ ᱨᱚᱲ ᱠᱚ ᱟᱸᱡᱚᱢᱚᱜ ᱠᱟᱱᱟ ᱥᱮ ᱵᱟᱝ ᱫᱟᱜ ᱫᱟᱭ
ᱦᱳᱭ ᱟᱨᱠᱤᱱ ᱞᱟᱹᱭ ᱠᱮᱫᱟ ᱛᱚ ᱟᱸᱡᱚᱢ ᱤᱫᱤ ᱠᱟᱱ ᱜᱮᱭᱟ᱾ ᱡᱚᱠᱷᱚᱱ ᱵᱟᱝ ᱟᱸᱡᱚᱢᱚᱜᱼᱟ ᱛᱚᱠᱷᱚᱱᱤᱧ ᱞᱟᱹᱭᱟ ᱵᱟᱝ ᱟᱸᱡᱚᱢᱚᱜ-ᱟ᱾ ᱡᱚᱠᱷᱚᱱ ᱵᱟᱝ ᱟᱸᱡᱚᱢᱚᱜᱼᱟ ᱛᱚᱠᱷᱚᱱᱤ ᱞᱟᱹᱭᱟ ᱵᱟᱝ ᱟᱸᱡᱚᱢᱚᱜ ᱠᱟᱱᱟ ᱦᱮᱸ ᱤᱫᱤ ᱫᱩᱧ ᱦᱳᱭ
ᱛᱟᱦᱞᱮ ᱚᱠᱟ ᱡᱟᱭᱜᱟ ᱨᱮᱫᱚ ᱡᱟᱦᱟᱸ ᱫᱚ ᱵᱟ ᱡᱚᱛᱚ ᱠᱷᱚᱱ ᱵᱟᱠᱚ ᱱᱮᱶᱛᱟ ᱠᱤᱱᱟ ᱩᱱᱠᱤᱱ ᱛᱟᱦᱚᱞᱮ ᱵᱟᱠᱤᱱ ᱥᱮᱱ ᱫᱟᱲᱮᱭᱟᱜᱼᱟ᱾
ᱚᱸᱰᱮ ᱫᱚ ᱦᱟᱸᱜ ᱠᱚ ᱞᱟᱹᱭᱟ ᱢᱟᱢᱟ ᱚᱲᱟᱜ ᱡᱮ ᱢᱟᱢᱟ ᱚᱲᱟᱜ ᱨᱮᱫᱚ ᱦᱟᱸᱜ ᱵᱟᱭ ᱱᱮᱣᱛᱟ ᱵᱤᱞᱟᱹᱣ ᱠᱷᱟᱱ ᱪᱮᱫ ᱵᱟᱠᱚ ᱪᱟᱞᱟᱜᱼᱟ᱾
ᱪᱮᱫᱟᱜ ᱚᱱᱠᱟ ᱫᱚ?
ᱦᱮᱸ
ᱪᱮᱫᱟᱜ ᱚᱱᱠᱟ ᱫᱚ
ᱚᱱᱟ ᱫᱚ ᱦᱟᱸᱜ ᱴᱷᱤᱠ ᱵᱟᱹᱧ ᱵᱟᱲᱟᱭ ᱪᱮᱫᱟᱜ ᱟᱱᱠᱟ᱾
ᱦᱩᱸ, ᱟᱫᱚ ᱢᱤᱫᱴᱮᱱ ᱠᱚ ᱞᱟᱹᱭᱟ ᱡᱟᱦᱟᱸ ᱫᱚ ᱢᱟᱢᱟ ᱚᱲᱟᱜ ᱫᱚ ᱥᱟᱛ ᱟᱞᱞᱟᱫ ᱡᱤᱱᱤᱥ ᱠᱟᱱᱟ ᱥᱮ
ᱦᱳᱭ ᱦᱳᱭ
ᱚᱸᱰᱮ ᱫᱚ ᱢᱤᱫᱴᱮᱱ ᱟᱢᱟᱜ ᱢᱤᱫᱴᱮᱱ ᱥᱟᱛᱟᱞᱞᱟᱥ ᱦᱮᱱᱟᱜᱼᱟ ᱥᱮ ᱡᱟᱦᱟᱱᱟᱜ ᱢᱤᱫᱴᱮᱱ ᱞᱟᱹᱭ ᱛᱚᱨᱟᱢ ᱧᱟᱢᱟ ᱥᱮ ᱠᱷᱚᱭ ᱞᱮᱠᱷᱟᱜ ᱵᱟᱠᱚ ᱞᱟᱹᱭ ᱫᱟᱲᱮᱭᱟᱜᱼᱟ ᱚᱠᱚᱭ ᱦᱚᱸ᱾ ᱰᱟ. ᱜᱩᱣᱟᱹ ᱨᱮᱭᱟᱜ ᱠᱟᱛᱷᱟᱴᱟᱜ ᱟᱨᱠᱤ ᱡᱟᱦᱟᱸ ᱫᱚ᱾ ᱦᱩᱸ ᱚᱱᱟ ᱠᱟᱨᱚᱱ ᱛᱮ ᱟᱪᱪᱷᱟ ᱚᱱᱟ ᱫᱚ ᱠᱤ ᱵᱟᱱᱟ ᱦᱚᱲᱟᱜ ᱢᱟᱢᱟ ᱚᱲᱟᱜ ᱨᱮᱜᱮ ᱩᱱᱤ ᱵᱟᱹᱦᱩᱣᱟᱜ
ᱚᱱᱟ ᱫᱚ ᱦᱟᱸᱜ ᱦᱳᱭᱛᱚ᱾ ᱵᱟᱨ ᱦᱚᱲᱟᱜ ᱢᱟᱢᱟ ᱚᱲᱟᱜ ᱨᱮᱜᱮ
ᱵᱟᱱᱟ ᱦᱚᱲᱟᱜ ᱢᱟᱢᱟ ᱚᱲᱟᱜ ᱨᱮᱜᱮ ᱱᱩᱭᱟᱜ ᱢᱟᱢᱟ ᱚᱲᱟᱜ ᱨᱮᱦᱚᱸ ᱩᱱᱩᱟᱜ ᱢᱟᱢᱟ ᱚᱲᱟᱜ ᱨᱮᱢᱟ
ᱦᱳᱭ ᱦᱟᱸᱜ ᱵᱟᱱᱟᱦᱟᱜ ᱢᱮ ᱨᱮᱜᱮ ᱛᱚ ᱱᱚᱣᱟ ᱫᱚ ᱢᱟᱱᱮ ᱦᱩᱭᱩᱜᱼᱟ ᱡᱮ ᱵᱟᱝᱠᱚ ᱞᱟᱹᱭ ᱟᱹᱠᱤᱱ ᱠᱷᱟᱱ ᱩᱱᱠᱤᱱ ᱫᱚ ᱦᱟᱸᱜ ᱵᱟᱠᱤᱱ ᱪᱟᱞᱟᱣ ᱫᱟᱲᱮᱭᱟᱜᱼᱟ᱾ ᱟᱹᱠᱤᱱ ᱛᱮᱫᱚ
ᱦᱮᱸ ᱦᱩᱸ ᱡᱮ ᱞᱟᱦᱟᱛᱮ ᱡᱮᱢᱚᱱ ᱰᱟᱺᱜᱩᱣᱟᱹ ᱨᱮᱫᱚ ᱦᱚᱴ ᱢᱮᱱᱛᱮ ᱞᱟᱹᱭ ᱛᱚᱨᱟ ᱥᱮ ᱪᱮᱫ ᱪᱟᱞᱟᱣ ᱩᱱᱫᱚ ᱴᱷᱤᱠ ᱜᱮᱭᱟ ᱠᱤᱱᱛᱩ ᱱᱤᱛᱚᱜ ᱫᱚ ᱦᱚᱭᱛᱚ ᱵᱟᱝ ᱜᱟᱱᱚᱜᱼᱟ ᱦᱮᱸᱥᱮ?
ᱦᱳᱭ
ᱟᱯᱮ ᱚᱱᱛᱮ ᱫᱚ ᱟᱹᱰᱤ ᱡᱟᱹᱥᱛᱤ ᱜᱮ ᱴᱟᱣᱟᱨᱮ ᱰᱤᱥᱴᱟᱵ ᱜᱮᱭᱟᱥᱮ?
ᱟᱪᱷᱟ ᱟᱢ ᱴᱷᱮ ᱢᱤᱫ ᱴᱟᱝ ᱠᱩᱠᱞᱤ
ᱞᱟᱹᱭ ᱢᱮ ᱦᱮᱸ ᱟᱸᱡᱚᱢ ᱫᱟ. ᱧ
ᱟᱹᱰᱤ ᱵᱷᱤᱛᱤᱨ ᱨᱚᱲ ᱟᱸᱡᱚᱢᱚᱜ ᱠᱟᱱ ᱛᱟᱢᱟ ᱤᱧ ᱫᱚ ᱦᱟᱸᱜ ᱡᱳᱨ ᱧᱚᱜ ᱛᱮ ᱨᱚᱲ ᱢᱮ
ᱟᱸᱡᱚᱢ ᱫᱟᱹᱧ ᱞᱟᱹᱭᱢᱮ
ᱟᱨ ᱞᱟᱹᱭᱟᱹᱧ ᱡᱮ - ᱟᱵᱚ ᱢᱟᱱᱮ ᱚᱠᱟᱞᱮᱠᱟᱱ ᱥᱟᱹᱜᱟᱹᱭᱟᱱ ᱠᱚ ᱢᱟᱱᱮ ᱵᱤᱱ ᱟᱛᱮᱫ ᱵᱚ ᱨᱲᱚ ᱟᱠᱚᱣᱟ ᱠᱚᱲᱟ ᱜᱤᱫᱽᱨᱟᱹ ᱯᱟᱦᱴᱟ ᱦᱚᱸ ᱠᱩᱲᱤ ᱜᱤᱫᱽᱨᱟᱹ ᱯᱟᱦᱴᱟ ᱦᱚᱸ
ᱟᱫᱚ ᱡᱮᱢᱚᱱ ᱠᱚᱲᱟ ᱜᱤᱫᱽᱨᱟᱹ ᱯᱟᱦᱴᱟ ᱫᱚ ᱡᱮᱢᱚᱱ ᱦᱚᱧᱦᱟᱨ ᱦᱚᱧᱦᱟᱨ ᱦᱟᱲᱟᱢ ᱛᱟᱯᱚᱨᱮ ᱵᱟᱦᱚᱧᱦᱟᱨ ᱛᱮᱫ ᱢᱟᱢᱚ ᱦᱚᱧᱦᱟᱨ ᱛᱟᱨᱯᱚᱨᱮ ᱦᱩᱰᱤᱧ ᱵᱟᱹᱦᱩ ᱛᱟᱨᱯᱚᱨᱮ ᱵᱷᱟᱹᱜᱽᱱᱟᱹ ᱵᱟᱹᱦᱩ ᱛᱟᱯᱚᱨᱮ ᱠᱟᱹᱠᱤ ᱦᱟᱱᱦᱟᱨ ᱥᱮ ᱠᱟᱹᱠᱤ ᱦᱚᱧᱦᱟᱨ ᱠᱟᱠᱟ ᱦᱚᱧᱦᱟᱨ ᱟᱨ ᱛᱟᱨᱯᱚᱨᱮ ᱦᱩᱭᱩᱜ ᱠᱟᱱᱟ ᱡᱮᱢᱚᱱ ᱪᱮᱫ ᱠᱚ ᱞᱟᱹᱭᱟ ᱦᱟᱛᱚᱢ ᱦᱚᱧᱦᱟᱨ ᱦᱟᱛᱚᱢ ᱦᱟᱱᱦᱟᱨ ᱱᱩᱠᱩ ᱠᱚ ᱥᱟᱶ ᱵᱟᱝ ᱜᱟᱱᱚᱜ-ᱟ ᱨᱚᱲ ᱦᱮᱸᱥᱮ ᱟᱸᱡᱚᱢ ᱠᱮᱜ ᱟᱢ ᱤᱧᱟᱹᱜ ᱨᱚᱲ
ᱦᱮᱸ ᱟᱸᱡᱚᱢᱚᱜ ᱠᱟᱱᱟ
ᱦᱳᱭ ᱱᱩᱠᱩ ᱠᱚ ᱥᱟᱶ ᱨᱚᱲ ᱵᱟᱝ ᱜᱟᱱᱚᱜᱼᱟ ᱟᱨ ᱠᱩᱲᱤ ᱯᱚᱠᱥᱚ ᱠᱷᱚᱱᱟᱜ ᱫᱚ ᱡᱮᱢᱚᱱ ᱠᱚᱲᱟ ᱨᱮᱱ ᱠᱚᱲᱟᱜ ᱟᱡ ᱵᱟᱵᱟ ᱠᱚᱲᱟ ᱟᱡ ᱢᱟᱢᱟ ᱩᱱᱤ ᱠᱚᱲᱟ ᱜᱤᱫᱽᱨᱟᱹ ᱨᱮᱱ ᱛᱟᱨᱯᱚᱨᱮ ᱟᱡ ᱠᱟᱹᱠᱩ ᱟᱡ ᱦᱟᱛᱚᱢ ᱟᱡ ᱢᱟᱥᱤ
ᱢᱟᱱᱮᱻᱮ ᱢᱤᱫ ᱠᱟᱛᱷᱟᱛᱮ ᱞᱟᱹᱭ ᱜᱟᱱᱚᱜᱼᱟ ᱵᱟᱯᱞᱟ ᱯᱚᱨᱮ ᱫᱚ ᱠᱩᱲᱤ ᱜᱤᱫᱽᱨᱟᱹ ᱯᱟᱦᱴᱟ ᱨᱮᱱ ᱡᱟᱦᱟᱸ ᱛᱤᱱᱟᱹᱜ ᱢᱟᱨᱟᱝ ᱦᱚᱲ ᱠᱚ ᱢᱮᱱᱟᱜ ᱠᱚᱣᱟ ᱠᱩᱲᱤ ᱜᱤᱫᱽᱨᱟᱹ ᱠᱷᱚᱱᱟᱜ ᱡᱟᱦᱟᱸᱭ ᱠᱚ ᱢᱟᱨᱟᱝ ᱢᱮᱱ ᱫᱚ ᱟᱡ ᱫᱟᱫᱟ ᱟᱡ ᱫᱤᱫᱤ ᱩᱱᱠᱩ ᱫᱚ ᱢᱮᱱᱟᱜ ᱠᱚᱜᱮᱭᱟ ᱛᱚᱵᱮ ᱟᱡ ᱢᱟᱥᱤ ᱡᱟᱸᱦᱟᱭ ᱠᱚ ᱵᱤᱱ ᱟᱛᱮᱫ ᱠᱚ ᱨᱚᱲ ᱮᱫᱟ ᱞᱟᱹᱭ ᱜᱟᱱᱚᱜᱼᱟ ᱵᱟᱯᱞᱟ ᱥᱟᱹᱜᱟ. ᱛᱮᱢ ᱛᱚᱞ ᱞᱮᱱᱠᱷᱟᱱ ᱜᱮ ᱵᱤᱱ ᱟᱛᱮᱫ ᱨᱚᱲ ᱫᱚ ᱦᱩᱭᱩᱜᱼᱟ
ᱦᱟᱺ ᱦᱟᱺ ᱦᱟᱺ ᱦᱳᱭ ᱦᱳᱭ ᱦᱳᱭ ᱦᱳᱭ ᱵᱟᱯᱞᱟ ᱥᱟᱹᱜᱟᱹᱭ ᱛᱮᱢ ᱛᱚᱞ ᱞᱮᱱᱠᱷᱟᱱ ᱜᱮ ᱚᱱᱠᱟ ᱨᱚᱲ ᱫᱚ ᱦᱩᱭᱩᱜᱼᱟ
ᱦᱮ
ᱟᱫᱚ ᱦᱳᱭᱛᱳ ᱵᱟᱯᱞᱟ ᱞᱟᱦᱟᱨᱮ ᱟᱢ ᱪᱮᱫᱠᱟᱢ ᱨᱚᱲ ᱟᱠᱟᱫᱟ ᱥᱮ ᱪᱮᱠᱟᱢ ᱢᱟᱱᱮᱢ ᱛᱟᱦᱮᱸ ᱠᱟᱱᱟ ᱟᱨᱠᱤ ᱡᱮᱢᱚᱱ ᱦᱚᱨᱚᱜ ᱵᱟᱸᱫᱮ ᱠᱚᱦᱚᱸ ᱡᱮᱢᱚᱱ ᱩᱱᱫᱚ ᱟᱹᱰᱤ ᱟᱹᱰᱤᱜᱮ ᱯᱟᱞᱴᱟᱣ ᱥᱮ ᱚᱠᱚᱭ ᱥᱟᱶ ᱚᱠᱟᱮᱠᱟ ᱵᱮᱵᱚᱦᱟᱨ ᱦᱩᱭᱩᱜᱼᱟ ᱚᱠᱚᱭ ᱥᱟᱶ ᱚᱠᱟ ᱞᱮᱠᱟ ᱵᱮᱵᱚᱦᱟᱨ ᱦᱩᱭᱩᱜᱼᱟ ᱚᱱᱟ ᱠᱚᱦᱚᱸ ᱟᱨᱠᱤ ᱡᱟᱦᱟᱸ ᱫᱚ ᱟᱹᱰᱤᱜᱮ ᱯᱟᱞᱴᱟᱜᱼᱟ ᱡᱚᱛᱚ ᱜᱮ ᱯᱟᱞᱴᱟᱣ ᱰᱟᱺᱜᱩᱣᱟᱹ ᱨᱮ ᱡᱟᱸᱦᱟ ᱞᱮᱠᱟᱢ ᱟᱢ ᱫᱚᱢ ᱛᱟᱦᱮᱸ ᱟᱠᱟᱱᱟ
ᱠᱟᱨᱚᱱ ᱵᱟᱯᱞᱟ ᱛᱚᱞ ᱞᱮᱱᱠᱷᱟᱱ ᱱᱟᱣᱟ ᱡᱟᱱᱟᱢᱮᱢ‌ ᱧᱟᱢᱮᱜᱼᱟ ᱱᱟᱣᱟ ᱚᱲᱟᱜ ᱨᱮ ᱱᱟᱣᱟ ᱩᱯᱨᱩᱢ
ᱦᱩᱸ ᱟᱨ ᱢᱤᱫᱴᱮᱱ ᱦᱳᱭ ᱡᱟᱦᱟᱸ ᱚᱲᱟᱜ ᱨᱮᱢ ᱡᱟᱶᱟᱭ ᱚᱜ ᱟᱥᱮ ᱢᱤᱫᱴᱮᱱ ᱚᱱᱟ ᱚᱲᱟᱜ ᱨᱮᱫᱚ ᱟᱢᱟᱜ ᱢᱤᱫᱴᱮᱱ ᱫᱟᱭᱤᱛᱛᱚ ᱛᱟᱦᱮᱱᱟ ᱟᱨᱠᱤ ᱡᱟᱦᱟᱸ ᱫᱚ ᱢᱤᱫᱴᱮᱱ ᱫᱟᱭᱤᱛᱛᱚ ᱞᱮᱠᱟᱛᱮ ᱟᱢ ᱚᱸᱰᱮ ᱛᱟᱦᱮᱱ ᱦᱩᱭᱩᱜ ᱛᱟᱢᱟ
ᱦᱮ
ᱚᱱᱟ ᱫᱟᱭᱤᱛᱛᱚ ᱯᱟᱞᱚᱱ ᱞᱟᱜᱟᱣᱟᱢᱟ
ᱦᱮᱸ
ᱦᱮᱸ ᱱᱚᱣᱟ ᱫᱚ ᱡᱷᱚᱛᱚ ᱨᱮᱜᱮ ᱦᱮᱱᱟᱜ ᱠᱟᱫᱟ ᱦᱟᱸᱜ ᱠᱚᱲᱟ ᱟᱜ ᱦᱚᱸ ᱡᱮᱢᱚᱱ ᱫᱟᱭᱤᱛᱛᱚ ᱦᱚᱸ ᱯᱟᱞᱴᱟᱜ ᱛᱟᱭᱟ ᱟᱫᱚ ᱰᱟᱺᱜᱣᱟᱹ ᱨᱮ ᱡᱟᱦᱟᱸ ᱞᱮᱠᱟᱜᱮ ᱫᱟᱬᱟ ᱟᱠᱟᱜ ᱟᱭ ᱥᱮ
ᱢᱮᱥᱟ ᱠᱟᱛᱮᱫ ᱜᱮ ᱦᱟᱸᱜ ᱚᱱᱟ
ᱦᱳᱭ ᱦᱳᱭ ᱦᱳᱭ ᱚᱱᱟᱫᱚ ᱵᱟᱱᱟ ᱦᱚᱲ ᱢᱮᱥᱟ ᱠᱟᱛᱮᱫ ᱜᱮ ᱚᱱᱟ ᱫᱟᱭᱤᱛᱛᱚ ᱫᱚ ᱦᱟᱸᱜ ᱯᱟᱞᱚᱱ ᱦᱩᱭᱩᱜᱼᱟ ᱡᱟᱦᱟᱸ ᱫᱚ
ᱫᱤᱱ ᱟᱵᱚ ᱟᱲᱮ ᱯᱟᱥᱮ ᱠᱚᱨᱮ ᱪᱤᱞᱤ ᱠᱚ ᱡᱤᱭᱟᱹᱞᱤ ᱠᱚ ᱧᱮᱞ ᱧᱟᱢᱚᱜ ᱢᱟᱥᱮ ᱞᱟᱹᱭ ᱢᱮ? ᱡᱟᱹᱥᱛᱤ ᱠᱟᱭᱛᱮ ᱡᱤᱭᱟᱹᱞᱤ ᱠᱚ ᱵᱟᱝ
ᱠᱷᱚᱱ ᱚ
ᱧᱮᱞ ᱢᱮ ᱪᱤᱞᱤ ᱜᱮᱠᱚ ᱧᱮᱞ ᱧᱟᱢᱚᱜᱼᱟ ᱱᱮᱛᱟᱨ ᱫᱤᱱᱫᱚ ᱟᱥᱟᱲ ᱵᱚᱸᱜᱟ
ᱟᱥᱮ ᱯᱟᱥᱮ ᱠᱚᱨᱮ ᱫᱚ ᱱᱤᱛᱚᱜ ᱫᱚ ᱨᱮᱛᱟᱲ ᱫᱤᱱ ᱫᱚ ᱡᱤᱭᱟᱹᱞᱤ ᱞᱮᱠᱟᱛᱮᱫᱚ ᱪᱮᱞᱮ ᱠᱚ ᱧᱮᱧᱟᱢᱚᱜᱼᱟ ᱡᱟᱦᱟᱸᱭ ᱫᱚ ᱵᱤᱧ ᱴᱷᱤᱠ ᱵᱟᱹᱧ ᱵᱟᱲᱟᱭᱟ ᱦᱟᱸᱜ ᱟᱢ ᱜᱮ ᱵᱟᱰᱟᱭ ᱠᱟᱛ ᱞᱟᱹᱭ ᱢᱮ
ᱟᱥᱟᱲ ᱵᱚᱸᱜᱟ ᱫᱤᱱ ᱢᱟ ᱮᱸ ᱡᱮᱢᱚᱱ ᱞᱮᱸᱰᱮᱛ ᱢᱩᱭ ᱫᱚ ᱡᱤᱣᱤᱞᱮᱠᱟ ᱡᱤᱣᱤ ᱢᱮᱱᱟᱜ ᱛᱟᱭ ᱜᱮ ᱡᱤᱭᱟᱹᱞᱤ ᱞᱮᱸᱰᱮᱫ ᱠᱚᱢᱟ ᱫᱚᱢᱮ ᱠᱚ ᱵᱟᱹᱭᱥᱟᱹᱜᱼᱟ ᱚᱱᱟ ᱵᱮᱜᱚᱨ ᱦᱮᱡ ᱮᱱᱟ ᱠᱚ ᱥᱤᱠᱲᱤᱡ ᱥᱤᱠᱲᱤᱡ ᱢᱟ ᱦᱤᱛᱳ ᱱᱩᱱᱟᱹᱜ ᱠᱚ ᱡᱟᱹᱥᱛᱤ ᱟᱠᱟᱱᱟ ᱟᱞᱮ ᱥᱳᱨ ᱥᱳᱯᱳᱨ ᱨᱮ ᱚᱲᱟᱜ ᱵᱟᱦᱨᱮᱢ ᱳᱰᱳᱝᱚᱜᱼᱟ ᱜᱮᱨ
ᱢᱟᱭᱟᱝ ᱠᱚᱫᱚᱠᱚ ᱡᱚᱢᱟ ᱚᱱᱟ ᱵᱮᱜᱚᱨ ᱠᱮᱱᱫᱽᱨᱚᱝ
ᱳ
ᱟᱨ ᱚᱱᱠᱟᱜᱮ ᱟᱨᱦᱚᱸ ᱟᱭᱢᱟ ᱡᱮᱢᱚᱱ ᱱᱤᱛᱚᱜ ᱫᱚ ᱨᱚ ᱠᱚᱦᱚᱸ ᱠᱚ ᱡᱟᱹᱥ ᱜᱮᱨᱟ ᱞᱮᱭᱟ ᱠᱚ
ᱦᱮᱸ ᱦᱮᱸ
ᱠᱩᱭᱰᱤ ᱥᱩᱱᱩᱢ ᱠᱚᱠᱚ ᱚᱡᱚᱜᱟ ᱮᱸᱰᱮᱠᱷᱟᱱ ᱥᱤᱠᱲᱤᱡ ᱵᱟᱠᱚ ᱜᱮᱨᱟ
ᱟᱹᱰᱤ ᱥᱟᱱᱤᱡ
ᱦᱮᱸ ᱦᱳ
ᱦᱩᱸ ᱦᱩᱸ ᱦᱸ ᱟᱫᱚ ᱡᱤᱭᱟᱹᱞᱤ ᱞᱮᱠᱟᱛᱮ ᱚᱱᱠᱟ ᱛᱮᱢᱟ ᱱᱤᱛᱚᱜ ᱫᱚ ᱡᱮᱢᱚᱱ ᱟᱹᱰᱤ ᱨᱚᱠᱚᱢ ᱯᱚᱠᱟ ᱠᱚ ᱯᱚᱠᱟ ᱢᱟᱠᱚᱲ ᱠᱚᱦᱚᱸ ᱠᱚ ᱩᱰᱩᱠᱚᱜᱼᱟ ᱡᱮᱢᱚᱱ
ᱦᱩᱸ ᱦᱩ
ᱪᱮᱫ ᱡᱤᱭᱟᱹᱞ ᱠᱟᱛᱷᱟ ᱞᱮᱠᱟᱛᱮᱢᱟ ᱩᱱᱠᱩ ᱦᱚᱛᱚ ᱞᱟᱹᱭᱟᱠᱚ ᱠᱟᱱᱟ ᱥᱮ
ᱦᱮᱸ ᱟᱪᱷᱟ ᱞᱮᱸᱰᱮᱫ ᱫᱚ ᱢᱟᱱᱮ ᱟᱵᱚ ᱞᱟᱹᱜᱤᱫ ᱛᱮ ᱢᱟᱱᱮ ᱪᱟᱹᱥᱤ ᱠᱚ ᱞᱟᱹᱜᱤᱫ ᱛᱮ ᱢᱟᱱᱮ ᱪᱮᱫ ᱚᱱᱠᱟ ᱥᱚᱝ ᱢᱟᱱᱮ ᱵᱟᱹᱲᱤᱡ? ᱤᱯᱷᱤᱴ ᱠᱚ ᱵᱟᱲᱟᱣᱟ ᱥᱮ ᱵᱟᱞᱮ ᱵᱷᱟᱞᱮᱠ
ᱩᱱᱠᱩ ᱫᱚ ᱩᱱᱠᱩ ᱩᱱᱠᱩ ᱫᱚ ᱮᱠᱪᱩᱭᱮᱞᱤ ᱵᱷᱟᱜᱤ ᱜᱮ ᱪᱮᱫᱟᱜ ᱥᱮ ᱦᱟᱥᱟ ᱠᱚ ᱯᱟᱞᱴᱟ ᱤᱫᱤᱭᱟ ᱥᱮ ᱢᱟᱨᱮ ᱦᱟᱥᱟ ᱠᱚ ᱞᱟᱛᱟᱨᱟ ᱱᱟᱣᱟ ᱦᱟᱥᱟ ᱠᱚ ᱪᱮᱛᱟᱱᱟ ᱢᱤᱫ ᱠᱟᱛᱷᱟ ᱛᱮ ᱞᱟᱹᱭ ᱜᱟᱱᱚᱜ ᱩᱱᱠᱩᱣᱟᱜ ᱡᱟᱦᱟᱸ ᱤᱭᱟᱹ ᱛᱟᱠᱚ ᱟᱸ ᱢᱟᱱᱮ ᱩᱱᱠᱩᱣᱟᱜ ᱠᱟᱹᱢᱤ ᱛᱟᱠᱚ ᱛᱚ ᱩᱱᱠᱩᱣᱟᱜ ᱢᱤᱫ ᱠᱟᱛᱷᱟ ᱛᱮ ᱞᱟᱹᱭ ᱜᱟᱱᱚᱜᱼᱟ ᱴᱷᱤᱠ ᱜᱮᱛᱟ ᱠᱚᱣᱟ ᱟᱨᱠᱤ ᱦᱮᱸᱥᱮ
ᱦᱮᱸ ᱛᱚ ᱦᱮᱸ ᱡᱮᱢᱚᱱ ᱦᱮᱸ ᱞᱟᱹᱭ ᱟᱠᱚᱛᱚ ᱡᱮ ᱪᱟᱥ ᱚᱠᱛᱚ ᱨᱮ ᱢᱟᱱᱮ ᱪᱟᱥ ᱠᱷᱮᱛ ᱨᱮᱫᱚ ᱱᱟᱯᱟᱭᱟᱠᱚ ᱞᱟᱹᱭᱟᱠᱚ ᱩᱱᱠᱩ ᱠᱚ ᱛᱟᱦᱮᱱ ᱠᱷᱟᱱ ᱪᱟᱥ ᱠᱚ ᱵᱷᱟᱹᱞᱤ ᱪᱮᱨᱟ ᱦᱩᱭᱩᱜᱼᱟ
ᱦᱩᱸ ᱦᱩᱸ ᱦᱮᱸ ᱦᱮᱸ ᱪᱟᱥ ᱠᱚ ᱵᱷᱟ. ᱜᱤ ᱜᱮ ᱦᱳᱭᱳᱜ ᱯᱷᱚᱱ ᱠᱚ ᱵᱷᱟᱜᱮ ᱜᱮᱭ ᱥᱟᱵᱟᱭ ᱢᱟ ᱦᱟᱥᱟ ᱠᱚ ᱯᱟᱞᱴᱟ ᱯᱟᱞᱴᱤ ᱟᱥᱮ ᱤᱱᱟᱹ ᱠᱷᱮᱛ
ᱦᱩᱸ ᱩᱱᱠᱩᱣᱟᱜ ᱠᱟᱹᱢᱤ ᱫᱚ ᱚᱱᱟᱜᱮ ᱠᱟᱱᱟ ᱮᱠᱪᱩᱭᱮᱞᱤ ᱡᱟᱦᱟᱸ ᱫᱚ ᱜᱩᱨᱤᱡ ᱠᱟᱛᱮ ᱠᱚ ᱩᱰᱩᱠᱟ ᱡᱟᱛᱮ ᱞᱟᱛᱟᱨ ᱨᱮᱱᱟᱜ ᱦᱟᱥᱟ ᱠᱚ ᱪᱮᱛᱟᱱ ᱥᱮᱫ ᱠᱚ ᱨᱟᱠᱟᱵᱟ ᱟᱨᱠᱤ
ᱦᱳᱭ ᱟᱪᱷᱟ ᱱᱩᱠᱩ ᱢᱟ ᱡᱚᱼᱼ ᱠᱷᱮᱛ ᱨᱮᱠᱚ ᱫᱤᱥᱟᱹᱜᱼᱟ ᱥᱮ ᱚᱱᱠᱟ ᱦᱟᱛᱳ ᱠᱷᱮᱛ ᱨᱮᱫᱚ ᱵᱟᱠᱚ ᱫᱤᱥᱟᱹᱜᱼᱟ
ᱱᱩᱠᱩ ᱫᱚ ᱦᱟᱸᱷ ᱠᱚ ᱫᱤᱥᱟᱹᱜ ᱜᱮᱭᱟ, ᱵᱟᱹᱭᱦᱟᱹᱲ ᱠᱷᱮᱛ ᱠᱚᱨᱮ ᱠᱚ ᱫᱤᱥᱟᱹᱜ ᱜᱮᱭᱟ ᱢᱟᱦᱟᱸ ᱫᱚ ᱫᱟᱜ ᱠᱚ ᱛᱟᱦᱮᱱ ᱜᱮᱭᱟ᱾
ᱞᱟᱹᱭᱟ ᱠᱚ ᱛᱚ ᱡᱮ ᱩᱱᱠᱩ ᱫᱚ ᱯᱟᱹᱥ ᱠᱚ ᱟᱹᱜᱩᱭᱟ ᱢᱟᱱᱮ ᱦᱟᱥᱟ ᱨᱮ ᱡᱟᱦᱟᱸ ᱡᱟᱹᱥᱛᱤ ᱠᱚ ᱛᱟᱦᱮᱸᱱᱟ ᱚᱸᱰᱮ ᱫᱚ ᱡᱟᱹᱥᱛᱤ ᱢᱟᱱᱮ ᱦᱩᱲᱩ ᱠᱚ ᱦᱩᱭᱩᱜᱼᱟ
ᱦᱳᱭ ᱦᱩᱭ ᱦᱳᱭ ᱱᱚᱣᱟ ᱜᱮ ᱡᱟᱹᱥᱛᱤ ᱦᱩᱭᱩᱜᱼᱟ ᱟᱨᱠᱤ
ᱵᱷᱟᱞᱮ ᱦᱩᱭᱩᱜᱼᱟ